ᱦᱮᱞᱳ
ᱦᱮᱸ ᱡᱚᱦᱟᱨ ᱜᱮ ᱢᱟᱹᱭ
ᱦᱮᱸ ᱫᱤ ᱡᱚᱦᱟᱨ ᱜᱮ
ᱟᱫᱚ ᱪᱮᱫ ᱠᱚᱯᱮ ᱪᱤᱠᱟᱹ ᱵᱟᱲᱟᱭᱮᱫᱟ ᱱᱚᱜᱼᱚᱭ
ᱟᱨ ᱪᱮᱫ ᱦᱚᱸ ᱵᱟᱝᱟ ᱱᱚᱜ ᱚᱭ ᱱᱤᱛᱚᱜ ᱫᱚ ᱦᱟᱸᱜ ᱡᱚᱢ ᱵᱟᱲᱟ ᱠᱟᱛᱮᱜ ᱞᱮ ᱫᱩᱲᱩᱵ ᱟᱠᱟᱱᱟ᱾
ᱮ ᱟᱫᱚ ᱢᱟᱭ ᱪᱮ- ᱦᱮᱸ ᱟᱞᱮ ᱦᱚᱸ ᱱᱚᱜᱼᱚᱭ ᱡᱚᱢ ᱵᱟᱲᱟ ᱦᱩᱭᱱᱟ᱾ ᱟᱫᱚ ᱢᱟᱹᱭ ᱛᱮᱦᱮᱧ ᱫᱚ ᱪᱮᱫ ᱠᱚᱯᱮ ᱩᱛᱩ ᱵᱟᱲᱟ ᱞᱮᱜᱼᱟ᱾
ᱦᱮᱸ ᱡᱟᱭᱦᱳᱠ ᱛᱮᱦᱮᱧ ᱫᱚ ᱦᱟᱸᱜ᱾ ᱠᱟᱹᱴᱤᱡ ᱦᱚᱸ ᱱᱚᱝᱠᱟ ᱦᱚᱭ ᱦᱤᱸᱥᱤᱫ ᱠᱚ ᱱᱟᱥᱮᱱᱟᱜ ᱨᱮᱭᱟᱲ ᱨᱮᱭᱟᱲ ᱵᱩᱡᱷᱟᱹᱜ ᱠᱟᱱᱟ᱾ ᱛᱚ ᱡᱤᱞ ᱠᱚ ᱡᱚᱢ ᱥᱟᱱᱟ ᱜᱚᱫ ᱠᱮᱫ ᱞᱮᱭᱟ ᱚᱱᱟᱜᱮ ᱦᱟᱸᱜ ᱟᱨ ᱡᱤᱞ ᱞᱮ ᱩᱛᱩ ᱞᱮᱫ ᱛᱟᱦᱮᱸᱫ ᱛᱮᱦᱮᱱ ᱫᱚ ᱟᱞᱮ ᱫᱚ
ᱡᱤᱞ ᱠᱟᱛᱷᱟᱢ ᱞᱟᱹᱭ ᱠᱮᱫ ᱠᱷᱟᱱ ᱤᱧᱟᱹᱜ ᱢᱤᱫᱴᱟᱱ ᱠᱩᱠᱞᱤ ᱱᱚᱸᱰᱮ ᱨᱟᱠᱟᱵ ᱮᱱᱟ᱾ ᱡᱮ ᱱᱚᱜ ᱚᱭ ᱛᱚ ᱟᱵᱚ ᱡᱤᱞ ᱠᱚᱵᱚᱱ ᱩᱛᱩᱭᱮᱫᱟ ᱡᱤᱞ ᱨᱮᱢᱟ ᱟᱹᱰᱤ ᱟᱭᱢᱟ ᱨᱚᱠᱚᱢᱟᱜ ᱢᱚᱥᱞᱟ ᱠᱚ ᱞᱟᱜᱟᱜ ᱾ ᱠᱟᱱᱟ ᱥᱮ ᱟᱫᱚ ᱚᱱᱟ ᱢᱚᱥ ᱞᱟ ᱚᱱᱟᱠᱚ ᱡᱚᱢ ᱟᱛᱮᱜ ᱢᱟ ᱟᱭᱢᱟ ᱦᱚᱲ ᱜᱮ ᱟᱹᱰᱤ ᱨᱩᱣᱟᱹ ᱠᱚ ᱧᱟᱢᱮᱫ ᱠᱚᱣᱟ ᱨᱩᱣᱟᱹ ᱦᱟᱹᱥᱩᱜ ᱠᱟᱱᱟ ᱠᱚ ᱟᱫᱚ ᱱᱚᱣᱟ ᱠᱚ ᱡᱚᱢ ᱠᱤ ᱵᱷᱟᱜᱮᱭᱟ ᱟᱢᱮᱢ ᱢᱚᱱᱮᱭᱮᱫᱟ ᱟᱢᱟᱜ ᱞᱟᱹᱭ ᱞᱮᱠᱟᱛᱮ ᱠᱟᱹᱡ ᱮᱢ ᱞᱟᱹᱭ ᱞᱮᱠᱷᱟᱡ ᱵᱷᱟᱹᱜᱤᱠᱚᱜ ᱟ᱾
ᱮᱸ ᱟᱪᱪᱷᱟ ᱦᱮᱸ ᱫᱟᱹᱭ ᱟᱹᱰᱤ ᱱᱟᱯᱟᱭ ᱢᱤᱫᱴᱮᱱ ᱦᱟᱸᱜ ᱠᱩᱠᱞᱤ ᱫᱚᱦᱚ ᱟᱠᱟᱫᱟ᱾ ᱟᱫᱚ ᱦᱚᱸᱜᱼᱚᱭ ᱱᱚᱝᱠᱟ ᱡᱟᱦᱟᱸ ᱛᱤᱱᱟᱹᱜ ᱱᱤᱛᱚᱜ ᱡᱤᱞ ᱠᱚ ᱡᱩᱫᱤ ᱵᱚᱱ ᱩᱛᱩᱭᱟ ᱵᱤᱱᱟᱹ ᱢᱚᱥᱞᱟ ᱛᱮᱫᱚ ᱦᱟᱸᱜ᱾ ᱩᱛᱩ ᱫᱚ ᱵᱟᱝᱜᱮ ᱥᱤᱵᱤᱞᱚᱜ ᱠᱟᱱ ᱛᱟᱵᱚᱱᱟ ᱦᱮᱸᱥᱮ ᱢᱟᱱᱮ ᱡᱚᱢ ᱯᱟᱹᱨ ᱠᱟᱹᱣ ᱟᱠᱟᱱᱟ ᱵᱚᱱ ᱢᱚᱥᱞᱟ ᱪᱷᱟᱲᱟ ᱛᱚ ᱢᱟᱱᱮ ᱥᱤᱵᱤᱞ ᱜᱮ ᱵᱟᱝ ᱥᱤᱵᱤᱞᱟ᱾ ᱟᱫᱚ ᱚᱱᱮ ᱚᱱᱠᱟ ᱡᱩᱫᱤ ᱵᱚᱱ ᱡᱚᱢᱮᱫ ᱠᱟᱱ ᱜᱮᱭᱟ ᱦᱟᱸᱜ ᱛᱟᱦᱚᱞᱮ ᱦᱚᱲᱢᱚᱨᱮ ᱟᱭᱢᱟ ᱞᱮᱠᱟᱱᱟᱜ ᱨᱳᱜᱽ ᱟᱡᱟᱨ ᱥᱨᱤᱥᱴᱤᱜ ᱠᱟᱱ ᱜᱮᱭᱟ ᱚᱱᱠᱟ ᱟᱨ ᱢᱟᱱᱮ ᱟᱫᱚ ᱚᱱᱠᱟ ᱡᱷᱚᱛᱚ ᱡᱤᱱᱤᱥ ᱨᱮᱜᱮ ᱡᱮ ᱡᱷᱚᱛᱚ ᱢᱚᱥᱞᱟ ᱮᱢ ᱦᱩᱭᱩᱜᱼᱟ ᱚᱱᱠᱟ ᱫᱚ ᱵᱟᱝ ᱡᱷᱚᱛᱚ ᱡᱤᱱᱤᱥ ᱜᱮ ᱱᱚᱝᱠᱟ ᱟᱞᱟᱫᱟ ᱟᱞᱟᱫᱟ ᱛᱮᱭᱟᱨ ᱜᱟᱱᱚᱜᱼᱟ ᱡᱮᱢᱚᱱ ᱡᱤᱞ ᱨᱮᱫᱚ ᱚᱛᱤᱨᱤᱠᱛᱚ ᱜᱮ ᱦᱟᱸᱜ ᱟᱵᱚ ᱢᱚᱥᱞᱟ ᱠᱚᱵᱚᱱ ᱮᱢ ᱜᱮᱭᱟ᱾ ᱦᱚᱭᱛᱳ ᱡᱟᱦᱟᱸ ᱛᱤᱥ ᱡᱤᱞ ᱠᱚᱵᱚᱱ ᱩᱛᱩ ᱠᱮᱜ-ᱟ ᱩᱱ ᱦᱤᱞᱳᱜ ᱡᱩᱫᱤ ᱵᱚᱱ ᱡᱚᱢᱟ᱾ ᱛᱟᱦᱚᱞᱮ ᱦᱳᱭᱛᱚ ᱚᱱᱠᱟ ᱢᱤᱫ ᱫᱤᱱ ᱵᱟᱨ ᱥᱤᱧ ᱡᱚᱢ ᱛᱮᱫᱚ ᱩᱱᱟᱹᱜ ᱯᱟᱪᱮᱫ ᱵᱟᱹᱲᱤᱡ ᱚᱨᱥᱚᱝ ᱚᱝ ᱫᱚ ᱵᱟᱝ ᱯᱟᱲᱟᱜᱼᱟ ᱟᱫᱚ ᱟᱵᱚ ᱡᱩᱫᱤ ᱰᱮᱞᱤ ᱰᱮᱞᱤ ᱱᱚᱝᱠᱟ ᱫᱤᱱᱟᱹᱢ ᱫᱷᱟᱨᱟᱜ ᱜᱮ ᱢᱚᱥᱞᱟ ᱠᱚ ᱟᱹᱰᱤ ᱵᱟᱹᱲᱛᱤ ᱛᱮᱵᱚᱱ ᱡᱚᱢᱟ ᱛᱟᱦᱚᱞᱮ ᱦᱮᱸ ᱮᱠᱟᱞ ᱜᱮ ᱦᱟᱸᱜ ᱟᱵᱚ ᱟᱭᱢᱟ ᱞᱮᱠᱟᱱ ᱨᱳᱜᱽ ᱟᱡᱟᱨ ᱨᱮᱵᱚᱱ ᱯᱟᱲᱟᱣ ᱫᱟᱲᱮᱭᱟᱜᱼᱟ ᱦᱮᱸᱥᱮ
ᱦᱮᱸ ᱟᱹᱰᱤ ᱡᱚᱛᱷᱟᱛ ᱠᱟᱛᱷᱟ ᱜᱮᱢ ᱞᱟᱹᱭ ᱠᱮᱫᱟ ᱢᱟᱹᱭ ᱢᱮᱱᱠᱷᱟᱱ ᱱᱚᱜᱼᱚᱭ ᱡᱮ ᱟᱵᱚ ᱢᱚᱥᱞᱟ ᱠᱚᱨᱮ ᱫᱚ ᱵᱷᱮᱡᱟᱞ ᱫᱚ ᱵᱟᱝ ᱨᱮᱦᱚ ᱟᱨᱦᱚᱸ ᱟᱭᱢᱟ ᱡᱤᱱᱤᱥ ᱠᱚᱨᱮ ᱦᱚᱸ ᱵᱷᱮᱨᱡᱟᱞ ᱫᱚ ᱛᱟᱦᱮᱱ ᱠᱟᱱᱟ᱾ ᱟᱵᱚ ᱵᱚᱱ ᱪᱟᱥ ᱮᱫᱟ ᱚᱱᱟ ᱨᱮᱦᱚᱸ ᱡᱷᱚᱛᱚᱱᱟᱜ ᱨᱮᱜᱮ ᱵᱷᱮᱡᱟᱞ ᱫᱚ ᱛᱟᱦᱮᱱ ᱠᱟᱱᱟ ᱢᱮᱱᱠᱷᱟᱱ ᱟᱵᱚ ᱱᱚᱜᱼᱚᱭ ᱡᱟᱹᱥᱛᱤ ᱫᱚ ᱮ ᱡᱟᱦᱟᱸ ᱟᱵᱚ ᱵᱚᱱ ᱡᱚᱢ ᱮᱫᱟ ᱟᱵᱚᱣᱟᱜ ᱦᱚᱲᱢᱚᱨᱮ ᱵᱚᱞᱚᱱ ᱠᱟᱱᱟ ᱡᱚᱢᱟᱜ ᱡᱚᱢ ᱛᱟᱞᱟᱛᱮ ᱟᱫᱚ ᱚᱱᱟ ᱠᱚᱫᱚ ᱵᱷᱟᱹᱭ ᱟᱵᱚᱜᱮ ᱞᱚᱠᱠᱷᱚ ᱱᱚᱡᱚᱨ ᱨᱮ ᱫᱚᱦᱚᱭ ᱦᱩᱭᱩᱜ ᱛᱟᱵᱚᱱᱟ ᱥᱮ ᱟᱨ ᱵᱟᱹᱲᱛᱤ ᱦᱚᱜ ᱚᱭ ᱢᱚᱥᱞᱟ ᱠᱚᱵᱚᱱ ᱛᱮᱭᱟᱨᱮᱫᱟ᱾ ᱢᱟᱱᱮ ᱡᱟᱦᱟᱸ ᱫᱚ ᱠᱤᱨᱤᱧ ᱟᱹᱜᱩᱭ ᱫᱟᱵᱚᱱ ᱚᱱᱟ ᱜᱮ ᱡᱩᱫᱤ ᱚᱲᱟᱜ ᱠᱚᱨᱮ ᱜᱮ ᱵᱚᱱ ᱛᱮᱭᱟᱨ ᱠᱮᱭᱟ ᱛᱚ ᱱᱟᱯᱟᱭ ᱠᱚᱜᱼᱟ᱾ ᱦᱮᱸ ᱥᱮ ᱵᱟᱝ
ᱦᱮᱸ ᱫᱤ ᱦᱮᱸ ᱡᱟᱭᱦᱳᱠ ᱟᱹᱰᱤ ᱱᱟᱯᱟᱭ ᱠᱟᱛᱷᱟ ᱦᱟᱸᱜ ᱮᱢ ᱞᱟᱹᱭ ᱟᱠᱟᱟᱜ-ᱟ ᱪᱮᱫᱟᱜ ᱥᱮ ᱫᱚᱠᱟᱱ ᱨᱮ ᱡᱟᱦᱟᱸ ᱟᱵᱚ ᱵᱚᱱ ᱠᱤᱨᱤᱧ ᱟᱹᱜᱩᱭᱮᱫᱟ ᱚᱱᱟᱨᱮ ᱟᱭᱢᱟ ᱞᱮᱠᱟᱱᱟᱜ ᱠᱮᱢᱤᱠᱮᱞ ᱢᱮᱥᱟ ᱛᱟᱦᱮᱱ ᱠᱟᱱᱟ ᱦᱮᱸᱥᱮ
ᱦᱮᱸ ᱟᱫᱚ ᱚᱱᱟᱜᱮ ᱟᱢᱟᱜ ᱦᱮᱸ ᱞᱟᱹᱭᱢᱮ ᱪᱮᱫ ᱮᱢ ᱞᱟᱹᱭᱫᱟᱢᱟ
ᱦᱮᱸ ᱚᱱᱟᱜᱤᱧ ᱞᱟᱹᱭᱫᱟ ᱟᱫᱚ ᱚᱱᱟ ᱥᱟᱶᱛᱮ ᱚᱱᱮ ᱡᱮ ᱩᱱᱟᱹᱜ ᱠᱤᱪᱷᱩ ᱵᱚᱱ ᱡᱚᱢ ᱮᱫᱟ ᱠᱮᱢᱤᱠᱮᱞ ᱠᱚ ᱟᱫᱚ ᱚᱱᱟ ᱨᱮᱱᱟᱜ ᱵᱟᱹᱲᱤᱡ ᱚᱨᱥᱚᱝ ᱠᱷᱟᱹᱛᱤᱨ ᱛᱮ ᱟᱵᱚ ᱨᱳᱜᱽ ᱟᱡᱟᱨ ᱠᱚᱨᱮ ᱦᱚᱸᱵᱚᱱ ᱯᱟᱲᱟᱜ ᱠᱟᱱ ᱜᱮᱭᱟ ᱱᱟ ᱦᱟᱸᱜ ᱦᱮᱸ
ᱟᱫᱚ ᱱᱚᱣᱟ ᱠᱚ ᱠᱷᱚᱱᱟᱜ ᱥᱟᱦᱟᱨᱮ ᱛᱟᱦᱮᱱ ᱞᱟᱹᱜᱤᱫ ᱫᱚ ᱟᱵᱚ ᱢᱟᱱᱮ ᱱᱤᱡᱮᱛᱮ ᱚᱱᱟ ᱢᱚᱥᱞᱟ ᱠᱚ ᱛᱮᱭᱟᱨ ᱦᱩᱭᱩᱜ ᱛᱟᱵᱚᱱᱟ ᱡᱟᱦᱟᱸ ᱫᱚ ᱢᱟᱨᱤᱪ ᱜᱩᱰᱟᱹ ᱠᱚᱨᱮ ᱦᱚᱸ ᱱᱮᱛᱟᱨ ᱢᱟ ᱧᱮᱞᱚᱜ ᱠᱟᱱᱟ ᱡᱟᱹᱥᱛᱤ ᱠᱟᱞᱟᱨ ᱜᱮ ᱢᱟᱱᱮ ᱢᱮᱥᱟ ᱛᱟᱦᱮᱱ ᱠᱟᱱᱟ ᱟᱫᱚ ᱚᱱᱟ ᱪᱤᱠᱟᱹᱛᱮ ᱤᱧᱟᱹᱜ ᱞᱟᱹᱭ ᱫᱚ ᱚᱲᱟᱜ ᱠᱚᱨᱮ ᱜᱮ ᱢᱟᱨᱤᱡ ᱫᱟᱨᱮ ᱠᱚ ᱨᱚᱦᱚᱭ ᱵᱟᱝᱠᱷᱟᱱ ᱡᱟᱦᱟᱸᱱᱟᱜ ᱜᱚᱴᱟ ᱢᱟᱨᱤᱡ ᱠᱤᱨᱤᱧ ᱟᱹᱜᱩ ᱠᱟᱛᱮᱜ ᱚᱱᱟᱜᱮ ᱫᱷᱤᱨᱤ ᱨᱮ ᱨᱤᱫ ᱜᱩᱸᱰᱟᱹ ᱠᱟᱛᱮ ᱡᱩᱫᱤ ᱢᱚᱥ ᱛᱮᱭᱟᱨ ᱜᱟᱱᱚᱜ-ᱟ ᱟᱹᱰᱤ ᱱᱟᱯᱟᱭᱚᱜ-ᱟ ᱟᱨᱦᱚᱸ ᱮᱴᱟᱜ ᱢᱚᱥᱞᱟ ᱠᱚᱦᱚᱸ ᱚᱱᱠᱟᱜᱮ
ᱦᱮᱸ ᱫᱤ ᱦᱮᱸ ᱡᱟᱭᱦᱳᱠ ᱟᱹᱰᱤ ᱱᱟᱯᱟᱭ ᱠᱟᱛᱷᱟ ᱦᱟᱸᱜ᱾ ᱟᱫᱚ ᱟᱵᱚ ᱛᱮᱫᱚ ᱱᱮᱛᱟᱨ ᱫᱚᱵᱚᱱ ᱧᱮᱞ ᱮᱫᱟ ᱡᱮ ᱟᱹᱰᱤ ᱵᱟᱹᱲᱛᱤ ᱜᱮ ᱟᱭᱢᱟ ᱞᱮᱠᱟᱱ ᱡᱤᱱᱤᱥ ᱠᱚᱜᱮ ᱠᱤᱨᱤᱧ ᱛᱮ ᱧᱟᱢᱚᱜ ᱠᱟᱱᱟ ᱛᱚ ᱚᱱᱟ ᱠᱷᱟᱹᱛᱤᱨ ᱦᱚᱭᱛᱚ ᱚᱲᱟᱜ ᱠᱚᱨᱮ ᱜᱮ ᱛᱮᱭᱟᱨ ᱠᱚᱵᱚᱱ ᱟᱹᱲᱤᱥᱟᱹᱜ ᱠᱟᱱ ᱜᱮᱭᱟ ᱦᱟᱸᱜ ᱵᱟᱵᱚᱱ ᱛᱮᱭᱟᱨᱮᱜ ᱠᱟᱱᱟ ᱡᱟᱹᱥᱛᱤ
ᱦᱮᱸ ᱚᱱᱟ ᱦᱚᱸ ᱠᱟ ᱠᱟᱛᱷᱟ ᱠᱟᱱ ᱜᱮᱭᱟ ᱟᱫᱚ ᱱᱤᱡᱮᱨᱟᱜ ᱥᱚᱨᱤᱨ ᱨᱮᱱᱟᱜ ᱠᱟᱛᱷᱟ ᱫᱚ ᱟᱵᱚ ᱫᱚ ᱱᱤᱡᱮ ᱜᱮ ᱦᱩᱭᱩᱜ ᱛᱟᱵᱚᱱᱟ᱾ ᱛᱟᱵᱚᱱᱟ ᱥᱮ ᱟᱫᱚ ᱱᱚᱣᱟᱜᱤᱧ ᱞᱟᱹᱭᱟ ᱟᱵᱚ ᱡᱮᱦᱮᱛᱩ ᱱᱤᱛᱚᱜ ᱫᱚ ᱟᱵᱚ ᱫᱚ ᱵᱟᱲᱟᱭ ᱜᱮᱭᱟᱵᱚᱱ ᱡᱮ ᱚᱠᱟ ᱠᱚ ᱡᱚᱢ ᱞᱮᱠᱷᱟᱱ ᱚᱠᱟ ᱦᱚᱲᱢᱚᱨᱮ ᱪᱮᱫ ᱠᱷᱚᱛᱤ ᱦᱩᱭᱩᱜᱼᱟ ᱟᱫᱚ ᱚᱱᱠᱟ ᱚᱲᱟᱜ ᱦᱚᱲ ᱟᱵᱚ ᱵᱚᱱ ᱞᱟᱹᱭ ᱵᱩᱡᱷᱟᱹᱣ ᱟᱠᱚᱣᱟ ᱡᱮ ᱱᱤᱱᱟᱹᱜ ᱢᱚᱥᱞᱟᱛᱮ ᱩᱛᱩ ᱪᱮᱫᱟᱜ ᱥᱮ ᱟᱵᱚ ᱫᱚ ᱟᱵᱚ ᱫᱚ ᱥᱟᱱᱛᱟᱲ ᱦᱚᱲ ᱦᱚᱯᱚᱱ ᱠᱟᱱᱟ ᱵᱚᱱ ᱟᱵᱚ ᱨᱮᱱ ᱡᱟᱦᱟᱸᱭ ᱦᱮᱸ ᱦᱟᱯᱲᱟᱢ ᱠᱚ ᱩᱱᱠᱩ ᱫᱚ ᱯᱟᱹᱦᱤᱞ ᱠᱷᱚᱱᱟᱜ ᱜᱮ ᱚᱱᱠᱟ ᱨᱟᱯᱟᱜ ᱥᱮ ᱛᱤᱠᱤ ᱜᱮᱠᱚ ᱡᱚᱢ ᱟᱹᱜᱩ ᱟᱠᱟᱫᱟ ᱟᱫᱚ ᱟᱵᱚ ᱦᱚᱸ ᱡᱩᱫᱤ ᱚᱱᱠᱟ ᱵᱚᱱ ᱡᱚᱢᱟ ᱛᱚ ᱚᱱᱟᱫᱚ ᱟᱵᱚ ᱪᱮᱛᱟᱱ ᱱᱤᱨᱵᱷᱚᱨᱚᱜᱼᱟ
ᱦᱮᱸ ᱫᱤ ᱟᱹᱰᱤ ᱱᱟᱯᱟᱭ ᱠᱟᱛᱷᱟᱢ ᱞᱟᱹᱭᱠᱮᱜᱼᱟ ᱡᱮᱢᱚᱱ ᱟᱵᱚᱨᱮᱱ ᱯᱟᱹᱦᱤᱞ ᱦᱟᱯᱲᱟᱢ ᱠᱚᱫᱚ ᱦᱟᱸᱜ᱾ ᱟᱨ ᱚᱱᱠᱟ ᱩᱱ ᱚᱠᱛᱚ ᱫᱚ ᱢᱚᱥᱞᱟ ᱠᱚᱫᱚ ᱵᱟᱠᱚ ᱡᱚᱢᱮᱫ ᱛᱟᱦᱮᱸᱜ ᱦᱮᱸᱥᱮ ᱟᱨ ᱚᱱᱠᱟ ᱥᱩᱱᱩᱢ ᱠᱚᱦᱚᱸ ᱚᱱᱠᱟ ᱫᱚ ᱵᱟ ᱠᱚ ᱡᱚᱢᱮᱫ ᱛᱟᱦᱮᱱ ᱦᱟᱸᱜ ᱢᱟᱱᱮ ᱨᱟᱯᱟᱜ ᱠᱟᱛᱮᱜ ᱞᱟᱫ ᱠᱟᱛᱮᱜ ᱚᱱᱟ ᱥᱟᱶᱛᱮ ᱡᱟᱹᱥᱛᱤ ᱛᱤ ᱧᱮᱞ ᱟᱠᱟᱱᱟ ᱦᱟᱸᱜ ᱱᱚᱝᱠᱟ ᱨᱟᱯᱟᱜ ᱠᱟᱛᱮ ᱜᱮ ᱡᱤᱞ ᱠᱚᱠᱚ ᱡᱚᱢ ᱛᱟᱦᱮᱸᱫ ᱦᱮᱸ ᱥᱮ ᱟᱫᱚ ᱡᱚᱢ ᱠᱟᱛᱮᱫ ᱡᱮ ᱩᱱᱠᱩ ᱟᱭᱢᱟ ᱞᱮᱠᱟᱱ ᱨᱳᱜᱽ ᱟᱡᱟᱨ ᱨᱮᱠᱚ ᱯᱟᱲᱟᱣ ᱠᱟᱱᱟ ᱚᱱᱠᱟᱱ ᱠᱟᱛᱷᱟ ᱫᱚ ᱵᱟᱝᱟ ᱡᱚᱢ ᱠᱟᱛᱮᱜ ᱮ ᱟᱭᱢᱟ ᱞᱮᱠᱟᱱ ᱮ ᱢᱟᱱᱮ ᱱᱚᱝᱠᱟ ᱫᱟᱲᱮ ᱠᱚᱠᱚ ᱟᱨᱡᱟᱣ ᱠᱟᱜᱼᱟ ᱥᱟᱶᱛᱮ ᱱᱤᱛᱳ ᱫᱷᱟᱹᱨᱤᱡ ᱜᱮ ᱛᱮᱦᱚᱸ ᱢᱤᱢᱤᱫᱴᱟᱝ ᱦᱟᱯᱲᱟᱢ ᱠᱚᱫᱚ ᱦᱟᱸᱜ ᱵᱟᱧᱪᱟᱣ ᱢᱮᱱᱟᱜ ᱠᱟᱜ ᱠᱚᱜᱮᱭᱟ᱾ ᱟᱨ ᱱᱤᱛᱚᱜ ᱡᱩᱫᱤ ᱟᱵᱚ ᱵᱚᱱ ᱧᱮᱞᱟ ᱱᱤᱛᱚᱜ ᱟᱵᱚᱨᱮᱱ ᱢᱟᱹᱱᱢᱤ ᱱᱟᱦᱟᱸᱜ ᱡᱩᱜᱽ ᱨᱮᱱ ᱢᱟᱹᱱᱢᱤ ᱟᱨ ᱩᱱᱫᱤᱱ ᱯᱟᱹᱦᱤᱞ ᱦᱟᱯᱲᱟᱢ ᱨᱮᱱ ᱡᱟᱦᱟᱸᱭ ᱱᱟᱦᱟᱸᱜ ᱢᱟᱹᱱᱢᱤ ᱠᱚ ᱢᱮᱱᱟᱜ ᱟᱠᱟᱫ ᱠᱚᱣᱟ ᱩᱱᱠᱩ ᱢᱚᱫᱽᱫᱷᱮ ᱨᱮ ᱢᱟᱱᱮ ᱟᱵᱚ ᱟᱹᱰᱤ ᱯᱟᱨᱛᱷᱚᱠᱠᱚ ᱢᱮᱱᱟᱜ ᱛᱟᱵᱚᱱᱟ ᱦᱮᱸᱥᱮ ᱟᱹᱰᱤ ᱟᱢᱫᱟ ᱯᱷᱟᱨᱟᱠ ᱧᱮᱞ ᱧᱟᱢᱚᱜᱼᱟ ᱪᱮᱫᱟᱜ ᱥᱮ ᱩᱱᱠᱩ ᱫᱚ ᱩᱱᱫᱤᱱ ᱠᱷᱚᱱᱟᱜ ᱡᱟᱦᱟᱸᱱᱟᱦᱟᱸᱜ ᱠᱚ ᱵᱮᱱᱟᱣ ᱟᱠᱟᱱᱟ᱾ ᱢᱟᱱᱮ ᱟᱠᱚᱣᱟᱜ ᱦᱚᱲᱢᱚ ᱨᱮ ᱡᱟᱦᱟᱸ ᱛᱤᱱᱟᱹᱜ ᱫᱟᱲᱮ ᱚᱱᱟ ᱫᱚ ᱵᱤᱨ ᱵᱤᱨ ᱨᱮᱱᱟᱜ ᱡᱟᱦᱟᱸᱛᱤᱱᱟᱹᱜ ᱯᱨᱟᱠᱨᱤᱛᱤᱠ ᱡᱟᱦᱟᱸ ᱛᱤᱱᱟᱹᱜ ᱟᱵᱚ ᱫᱟᱲᱮ ᱱᱟᱜ ᱵᱚᱱ ᱧᱟᱢᱟ ᱚᱸᱰᱮ ᱠᱷᱚᱱᱟᱜ ᱟᱠᱚ ᱟᱨᱡᱟᱣ ᱠᱟᱛᱮ ᱥᱮ ᱚᱸᱰᱮ ᱠᱷᱚᱱᱟᱜ ᱵᱤᱱ ᱥᱟᱨ ᱵᱤᱱᱤ ᱵᱤᱱ ᱥᱟᱨ ᱮ ᱵᱤᱥ ᱡᱤᱱᱤᱥ ᱡᱚᱢ ᱠᱟᱛᱮ ᱟᱠᱚ ᱠᱚ ᱦᱟᱨᱟ ᱟᱠᱟᱱᱟ᱾ ᱢᱟᱨᱟᱝ ᱟᱠᱟᱱᱟ ᱠᱚ ᱡᱤᱭᱚᱱ ᱠᱚ ᱠᱷᱟᱸᱰᱟᱣ ᱟᱠᱟᱜᱼᱟ ᱠᱤᱱᱛᱩ ᱱᱤᱛᱚᱜ ᱫᱚ ᱦᱟᱸᱜ ᱟᱵᱚ ᱫᱚ ᱠᱟᱹᱴᱤᱡ ᱩᱢᱮᱨ ᱠᱷᱚᱱᱟᱜ ᱜᱮ ᱟᱭᱢᱟ ᱞᱮᱠᱟᱱᱟᱜ ᱢᱚᱥᱞᱟ ᱠᱚᱵᱚᱱ ᱡᱚᱢᱮᱫᱼᱟ ᱟᱭᱢᱟ ᱞᱮᱠᱟᱱᱟᱜ ᱥᱟᱨᱵᱤᱥ ᱡᱟᱛᱤᱭᱚ ᱡᱚᱢᱟᱜ ᱠᱚᱵᱚᱱ ᱡᱚᱢᱮᱜᱼᱟ ᱦᱮᱸ ᱥᱮ
ᱦᱮᱸ ᱟᱫᱚ ᱱᱚᱣᱟ ᱟᱭᱢᱟ ᱟᱹᱰᱤ ᱡᱚᱛᱷᱟᱛ ᱠᱟᱛᱷᱟ ᱜᱮᱢ ᱞᱟᱹᱭ ᱟᱠᱟᱫᱟ᱾ ᱱᱚᱣᱟ ᱦᱚᱸ ᱤᱧ ᱫᱚᱧ ᱱᱚᱣᱟ ᱨᱮ ᱥᱟᱭᱟᱜ ᱛᱟᱢᱤᱹᱧ ᱪᱮᱫᱟᱜ ᱥᱮ ᱱᱤᱛᱚᱜ ᱧᱮᱞᱚᱜ ᱠᱟᱱᱟ ᱱᱟᱦᱟᱸᱜ ᱡᱩᱜᱽ ᱨᱮ ᱟᱵᱚ ᱡᱟᱦᱟᱸᱭ ᱯᱟᱹᱦᱤᱞ ᱟᱵᱚᱨᱮᱱ ᱦᱟᱲᱟᱢ ᱵᱩᱲᱦᱤ ᱠᱚ ᱛᱟᱦᱮᱸ ᱠᱟᱱᱟ ᱡᱮ ᱟᱵᱚᱨᱮᱱ ᱫᱟᱫᱩ ᱦᱩᱭᱩᱜ ᱥᱮ ᱟᱵᱚᱨᱮᱱ ᱵᱟᱵᱟ ᱟᱭᱳ ᱦᱩᱭᱩᱜ ᱩᱱᱠᱩ ᱟᱭᱢᱟ ᱫᱤᱱ ᱠᱚ ᱵᱟᱧᱪᱟᱣ ᱞᱮᱱᱟ ᱮ ᱢᱤᱢᱤᱫ ᱦᱚᱲ ᱫᱚ ᱢᱤᱫᱥᱚ ᱵᱚᱪᱷᱚᱨ ᱦᱚᱸᱠᱚ ᱯᱟᱨᱚᱢ ᱟᱠᱟᱫᱟ ᱢᱮᱱᱠᱷᱟᱱ ᱱᱤᱛᱚᱜ ᱧᱮᱞᱚᱜ ᱠᱟᱱᱟ ᱱᱟᱦᱟᱸᱜ ᱡᱩᱜᱽ ᱨᱮᱱ ᱟᱵᱚ ᱱᱤᱛᱚᱜ ᱟᱵᱚ ᱵᱤᱫᱟᱹᱞ ᱨᱮᱱ ᱡᱟᱦᱟᱸ ᱟᱵᱚᱨᱮᱱ ᱟᱭᱳᱵᱟᱵᱟ ᱠᱚ ᱩᱱᱠᱩ ᱤᱱᱟᱹᱜ ᱢᱚᱥᱞᱟ ᱡᱚᱢ ᱨᱮ ᱤᱱᱟᱹᱜ ᱟᱠᱚᱣᱟᱜ ᱩᱢᱮᱨ ᱦᱚᱸ ᱤᱱᱟᱹᱜ ᱫᱚ ᱵᱟᱝ ᱞᱟᱦᱟᱜ ᱠᱟᱱ ᱛᱟᱠᱚᱣᱟ᱾ ᱥᱮ ᱱᱚᱣᱟ ᱱᱤᱭᱟᱹ ᱟᱹᱰᱤᱜᱟᱱ ᱩᱱᱠᱩᱣᱟᱜ ᱦᱚᱲᱢᱚ ᱨᱮ ᱢᱤᱫᱴᱮᱱ ᱵᱟᱹᱲᱤᱡ ᱚᱨᱥᱚᱝ ᱯᱟᱲᱟᱜ ᱠᱟᱱᱟ ᱢᱚᱥᱞᱟ ᱠᱚ ᱤᱫᱤ ᱠᱟᱛᱮᱫ ᱡᱟᱦᱟᱸ ᱫᱚ ᱟᱭᱢᱟ ᱨᱚᱠᱚᱢ ᱨᱳᱜᱽ ᱟᱡᱟᱨ ᱠᱚ ᱧᱟᱢᱮᱫ ᱠᱚᱣᱟ᱾ ᱟᱨ ᱡᱟᱹᱥᱛᱤ ᱫᱚ ᱱᱚᱣᱟ ᱵᱷᱮᱡᱟᱞ ᱡᱤᱱᱤᱥ ᱠᱚ ᱡᱚᱢ ᱠᱟᱛᱮᱫ ᱜᱮ ᱪᱮᱫᱟᱜ ᱥᱮ ᱱᱤᱛᱚᱜ ᱢᱟ ᱡᱷᱚᱛᱚ ᱠᱤᱪᱷᱩ ᱡᱚᱢᱟᱜ ᱨᱮᱜᱮ ᱵᱷᱮᱡᱟᱞ ᱢᱟ ᱢᱮᱱᱟᱜ ᱜᱮᱭᱟ᱾
ᱦᱮᱸᱫᱤ ᱮᱠᱟᱞᱜᱮ ᱥᱟᱹᱨᱤ ᱠᱟᱛᱷᱟ ᱦᱟᱸᱜ ᱟᱨ ᱱᱤᱛᱚᱜ ᱧᱮᱞᱚᱜ ᱠᱟᱱᱟ ᱡᱮᱢᱚᱱ ᱮᱸ ᱦᱮᱸ ᱡᱩᱫᱤ ᱠᱩᱠᱞᱤᱧ ᱫᱚᱦᱚᱭᱟ ᱡᱮ ᱱᱤᱛᱚᱜ ᱟᱯᱮᱥᱮᱫ ᱚᱱᱠᱟ ᱪᱮᱫ ᱡᱚ ᱵᱤᱞᱤ ᱠᱚ ᱧᱟᱢᱚᱜ ᱜᱮᱭᱟ?
ᱦᱮᱸ ᱱᱤᱛᱚᱜ ᱢᱟᱛᱚ ᱚᱱᱠᱟ ᱡᱚ ᱵᱤᱞᱤ ᱨᱮᱱᱟᱜ ᱴᱟᱭᱤᱢ ᱥᱤᱡᱤᱱ ᱢᱟᱥᱚ ᱯᱟᱨᱚᱢᱮᱱᱟ᱾ ᱱᱚᱜᱼᱚᱸᱭ ᱠᱟᱱᱴᱷᱟᱲ ᱠᱚᱢᱟ ᱩᱞ ᱠᱚ ᱱᱚᱜᱼᱚᱭ ᱟᱸᱻ ᱪᱟᱵᱟ ᱫᱚ ᱪᱟᱵᱟ ᱤᱫᱤᱭᱮᱱᱟ ᱟᱨᱚ ᱦᱟᱸᱜ ᱱᱟᱣᱟ ᱥᱮᱨᱢᱟ ᱡᱚ -ᱠᱷᱚᱱ ᱤᱭᱟᱹᱜᱼᱟ ᱟᱨᱚ ᱱᱟᱣᱟᱛᱮ ᱡᱚ ᱵᱤᱞᱤ ᱤᱭᱟᱹᱜᱼᱟ ᱢᱮᱱᱠᱷᱟᱱ ᱱᱤᱛᱚᱜ ᱫᱚ ᱱᱚᱜᱼᱚᱭ ᱠᱩᱫᱽ ᱥᱮ ᱪᱮᱫ ᱟᱻ ᱟᱞᱮ ᱥᱮᱫ ᱫᱚ ᱠᱩᱫᱽ ᱜᱮᱠᱚ ᱞᱟᱹᱭᱟᱜᱼᱟ ᱢᱮᱱᱠᱷᱟᱱ ᱟᱯᱮ ᱥᱮᱫ ᱫᱚ ᱪᱮᱫ ᱠᱚ ᱞᱟᱹᱭᱟᱜᱼᱟ᱾ ᱚᱱᱟᱫᱚ ᱵᱟᱲᱟᱭ ᱵᱟᱹᱱᱩᱜᱼᱟ ᱟᱫᱚ ᱱᱤᱛᱚᱜ ᱫᱚ ᱟᱨᱚ ᱟᱲᱢᱲᱟ ᱠᱚ ᱡᱚᱜ ᱠᱟᱱᱟ᱾
ᱦᱮᱸ ᱟᱪᱪᱷᱟ ᱟᱪᱪᱷᱟ ᱡᱟᱭᱦᱳᱠ ᱚᱱᱟ ᱠᱩᱫᱽ ᱰᱟᱹᱣᱠ ᱠᱚᱫᱚ ᱟᱞᱮ ᱥᱮᱫ ᱦᱚᱸ ᱢᱮᱱᱟᱜ ᱟᱠᱟᱫ ᱜᱮᱭᱟ ᱢᱟᱱᱮ ᱚᱱᱟ ᱚᱱᱟ ᱨᱮᱱᱟᱜ ᱚᱠᱛᱚ ᱫᱚ ᱦᱟᱸᱜ ᱪᱟᱵᱟᱭᱮᱱᱟ ᱡᱚᱫᱤᱭᱳ ᱟ ᱟᱫᱚ ᱚᱱᱮ ᱡᱟᱦᱟᱸᱱᱟᱜ ᱩᱞ ᱦᱟᱸᱜ ᱡᱟᱦᱟᱢ ᱞᱟᱹᱭ ᱠᱮᱫᱟ ᱫᱤ ᱚᱱᱟ ᱱᱤᱛᱚᱜ ᱡᱟᱹᱥᱛᱤ ᱧᱮᱞᱚᱜ ᱠᱟᱱᱟ ᱡᱮ ᱦᱚᱭᱛᱚ ᱡᱟᱦᱟᱸ ᱫᱤᱱ ᱢᱟᱨᱮ ᱢᱟᱨᱮ ᱡᱟᱦᱟᱸ ᱫᱟᱨᱮ ᱠᱚ ᱛᱟᱦᱮᱸ ᱠᱟᱱᱟ ᱚᱱᱟ ᱱᱮᱛᱟᱨ ᱵᱟᱵᱚᱱ ᱨᱚᱦᱚᱭ ᱟᱹᱨᱩᱭᱮᱫᱼᱟ ᱦᱮᱸ ᱥᱮ ᱟᱫᱚ ᱡᱟᱦᱟᱸ ᱯᱟᱹᱦᱤᱞ ᱡᱟᱦᱟᱸ ᱫᱟᱨ ᱨᱮ ᱨᱮᱱᱟᱜ ᱤᱛᱟᱹ ᱟᱫᱚ ᱚᱱᱟ ᱫᱚ ᱵᱟᱹᱭ ᱵᱟᱹᱭᱛᱮ ᱦᱟᱹᱯᱤᱫᱚᱜ ᱠᱟᱱᱟ ᱚᱱᱟ ᱥᱟᱶᱛᱮ ᱱᱤᱛᱚᱜ ᱧᱮᱞᱚᱜ ᱠᱟᱱᱟ, ᱟᱭᱢᱟ ᱴᱷᱟᱶ ᱨᱮ ᱩᱞ ᱨᱮᱱᱟᱜ ᱵᱟᱜᱟᱱ ᱠᱚᱠᱚ ᱛᱮᱭᱟᱨᱮᱜᱼᱟ ᱦᱮᱸᱥᱮ, ᱢᱟᱱᱮ ᱡᱟᱦᱟᱸᱱᱟᱜ ᱤᱭᱟᱹ ᱠᱟᱹᱴᱤᱡ- ᱠᱟᱹᱴᱤᱡ ᱫᱟᱨᱮᱜ ᱠᱟᱱᱟ ᱟᱨ ᱚᱱᱟ ᱨᱮᱜᱮ ᱫᱚᱢᱮ ᱥᱚᱠ ᱛᱚ ᱡᱚᱜ ᱠᱟᱱᱟ ᱦᱮᱸᱥᱮ ᱟᱹᱰᱤ ᱢᱟᱱᱮ ᱫᱚᱢᱮ ᱡᱚᱜ ᱠᱟᱱᱟ ᱢᱟᱱᱮ ᱚᱱᱟ ᱠᱚᱫᱚ ᱡᱷᱚᱛᱚ ᱮ ᱟᱵᱚ ᱡᱟᱦᱟᱸᱱᱟᱦᱟᱸᱜ ᱟᱵᱚᱣᱟᱜ ᱫᱟᱨᱮ ᱨᱮᱱᱟᱜ ᱮᱸᱻ ᱡᱟᱦᱟᱸ ᱱᱟᱦᱟᱸᱜ ᱤᱧ ᱞᱟᱹᱭᱟ ᱟᱵᱚᱣᱟᱜ ᱫᱟᱨᱮ ᱞᱮᱠᱟ ᱛᱮᱫᱚ ᱚᱱᱟ ᱫᱚ ᱦᱟᱸᱜ ᱵᱟᱝ ᱠᱟᱱᱟ ᱦᱮᱸᱥᱮ ᱢᱟᱱᱮ ᱩᱞ ᱫᱚ ᱩᱞ ᱫᱟᱨᱮ ᱠᱟᱱ ᱨᱮᱦᱚᱸ ᱟᱫᱚ ᱱᱤᱛᱚᱜ ᱚᱱᱟ ᱵᱟᱡᱟᱨ ᱠᱷᱚᱱᱟᱜ ᱠᱤᱨᱤᱧ ᱟᱹᱜᱩ ᱠᱟᱛᱮᱫ ᱡᱚᱛᱚ ᱠᱤᱪᱷᱩ ᱠᱤᱨᱤᱧ ᱟᱹᱜᱩ ᱠᱟᱛᱮᱜ ᱚᱱᱟ ᱠᱚ ᱪᱟᱥ ᱮᱫ ᱛᱮ ᱩᱞ ᱵᱟᱜᱟᱱ ᱠᱚ ᱛᱮᱭᱟᱨᱮᱜᱼᱟ ᱥᱟᱶᱛᱮ ᱚᱱᱮ ᱦᱟᱸᱜ ᱟᱠ ᱠᱟᱹᱴᱤᱡ ᱠᱟᱹᱴᱤᱡ ᱫᱟᱨᱮ ᱨᱮᱜᱮ ᱟᱭᱢᱟ ᱜᱟᱱ ᱠᱚ ᱡᱚ ᱦᱚᱪᱚᱭᱮᱜᱼᱟ ᱦᱮᱸ ᱥᱮ
ᱟᱫᱚ ᱚᱱᱟ ᱫᱚ ᱪᱮᱫ ᱠᱚ ᱞᱟᱹᱭᱟ ᱡᱟᱦᱟᱸ ᱟᱵᱚ ᱮ ᱢᱟᱱᱮ ᱟᱵᱚ ᱫᱚ ᱩᱱᱫᱤᱱ ᱫᱚ ᱡᱟᱦᱟᱸᱱᱟᱜ ᱥᱟᱨ ᱦᱤᱥᱟᱹᱵ ᱛᱮᱫᱚ ᱜᱩᱨᱤᱡ ᱠᱚᱜᱮ ᱥᱮ ᱡᱟᱦᱟᱸᱱᱟᱜ ᱮᱸᱻ ᱢᱟᱱᱮ ᱥᱚᱵᱽᱡᱤ ᱠᱚᱨᱮᱱᱟᱜ ᱪᱚᱠᱟᱜ ᱠᱚ ᱤᱭᱟᱹ ᱟᱛᱮᱫ ᱜᱮ ᱟᱵᱚ ᱫᱚ ᱥᱟᱨ ᱨᱟᱱ ᱠᱚᱵᱚᱱ ᱛᱮᱭᱟᱨ ᱛᱟᱦᱮᱸᱫ ᱢᱮᱱ ᱮᱱᱠᱷᱟᱱ ᱱᱤᱛᱚᱜ ᱫᱚ ᱦᱟᱱᱟ ᱱᱚᱣᱟ ᱢᱟᱱᱮ ᱪᱮᱫ ᱠᱚ ᱞᱟᱹᱭᱟ ᱢᱤᱫᱴᱮᱱ ᱠᱷᱟᱨᱟᱯ ᱡᱤᱱᱤᱥ ᱠᱟᱱᱟ ᱥᱟᱨ ᱫᱚ ᱦᱮᱸ ᱦᱮᱸ ᱚᱱᱟ ᱢᱮᱥᱟ ᱟᱛᱮᱫ ᱡᱟᱦᱟᱸ ᱠᱚ ᱛᱮᱭᱟᱨᱮᱫᱟ ᱟᱨ ᱚᱱᱮ ᱞᱮᱻ ᱢᱟᱱᱮᱢ ᱞᱟᱹᱭ ᱠᱮᱫ ᱞᱮᱠᱟ ᱠᱟᱹᱴᱤᱡ ᱠᱟᱹᱴᱤᱡ ᱫᱟᱨᱮ ᱨᱮᱜᱮ ᱡᱚᱜ ᱠᱟᱱᱟ ᱟᱫᱚ ᱚᱱᱟ ᱚᱱᱟ ᱡᱚ ᱵᱤᱞᱤ ᱠᱚ ᱡᱚᱢ ᱫᱚ ᱟᱵᱚᱣᱟᱜ ᱦᱚᱲᱢᱚ ᱨᱮᱫᱚ ᱟᱹᱰᱤ ᱠᱷᱟᱨᱟᱯ ᱜᱮᱭᱟ ᱪᱮᱫᱟᱜ ᱥᱮ ᱚᱱᱟᱫᱚ ᱢᱟᱱᱮ ᱡᱟᱦᱟᱱ ᱡᱤᱱᱤᱥ ᱟᱭᱟᱜ ᱱᱤᱡᱮ ᱞᱮᱠᱟᱛᱮ ᱪᱮᱠᱟ ᱦᱟᱨᱟ ᱠᱟᱛᱮᱫ ᱚᱱᱟ ᱡᱚ ᱵᱤᱞᱤ ᱦᱚᱪᱚ ᱟᱵᱚ ᱡᱚᱢ ᱦᱚᱪᱚ ᱡᱚᱢ ᱟᱵᱚᱱ ᱚᱱᱟ ᱪᱮᱫ ᱞᱮᱠᱟ ᱟᱨ ᱱᱚᱣᱟ ᱫᱚ ᱦᱚᱲᱟᱜ ᱛᱤᱛᱮ ᱛᱮᱭᱟᱨ ᱢᱟᱱᱮ ᱦᱚᱲ ᱚᱠᱟ ᱞᱮᱠᱟᱭ ᱠᱷᱚᱡᱚᱜ ᱠᱟᱱᱟ ᱚᱱᱠᱟᱜᱮ ᱚᱱᱟ ᱫᱟᱨᱮ ᱫᱚᱭ ᱦᱩᱭ ᱦᱚᱪᱚᱭᱮᱫᱟᱭ ᱟᱡ ᱡᱩᱫᱤ ᱢᱚᱱᱮᱭᱟᱭ ᱢᱤᱫ ᱵᱚᱪᱷᱚᱨ ᱨᱮᱜᱮ ᱚᱱᱟ ᱫᱟᱨᱮ ᱢᱟᱱᱮ ᱯᱷᱚᱞᱚᱱ ᱢᱟᱱᱮ ᱡᱚᱼᱵᱤᱞᱤ ᱮᱢ ᱢᱟᱨᱮ ᱩᱱᱤ ᱚᱱᱠᱟ ᱦᱚᱸᱭ ᱫᱟᱲᱮᱭᱟᱜᱼᱟᱭ ᱟᱨ ᱟᱫᱚ ᱚᱱᱟ ᱫᱚ ᱱᱤᱡᱮᱨᱟᱜ ᱚᱱᱟ ᱯᱨᱟᱠᱤᱨᱤᱛᱤᱠ ᱵᱷᱟᱵᱽ ᱛᱮ ᱪᱮᱫ ᱜᱷᱚᱴᱚᱱᱟ ᱢᱟᱱᱮ ᱦᱩᱭ ᱤᱫᱤᱜᱼᱟ ᱚᱱᱠᱟ ᱫᱚ ᱵᱟᱝ ᱦᱩᱭᱩᱜ ᱠᱟᱱᱟ ᱱᱚᱣᱟ ᱫᱚ ᱢᱟᱱᱮ ᱦᱚᱲ ᱦᱚᱛᱮ ᱛᱮ ᱦᱩᱭᱩᱜ ᱠᱟᱱᱟ ᱱᱚᱝᱠᱟ ᱱᱟᱜ ᱤᱭᱟᱹ ᱡᱚᱵᱤᱞᱤ ᱠᱚᱫᱚ ᱡᱚᱢ ᱫᱚ ᱦᱚᱲᱢᱚ ᱠᱷᱮᱛᱨᱮ ᱨᱮ ᱫᱚ ᱵᱟᱝ ᱵᱷᱟᱹᱜᱮᱭᱟ ᱢᱟᱱᱮ
ᱦᱮᱸ ᱫᱤ ᱮᱠᱟᱞ ᱜᱮ ᱦᱟᱸᱜ ᱟᱞᱮ ᱥᱮᱫ ᱨᱮ ᱚᱱᱠᱟᱱᱟᱜ ᱟᱭᱢᱟ ᱞᱮᱠᱟᱱᱟᱜ ᱵᱟᱜᱟᱱ ᱠᱚᱠᱚ ᱛᱮᱭᱟᱨᱮᱫ ᱜᱮᱭᱟ ᱦᱟᱸᱜ ᱚᱱᱮ ᱩᱞ ᱨᱮᱱᱟᱜ ᱵᱟᱜᱟᱱ ᱠᱚ ᱟᱫᱚ ᱠᱤᱨᱤᱡ ᱢᱟᱱᱮ ᱚᱱᱠᱟ ᱠᱚ ᱟ ᱡᱚ ᱪᱚᱭ ᱛᱮ ᱟᱫᱚ ᱫᱚᱢᱮ ᱠᱚ ᱟᱹᱠᱷᱨᱤᱧᱟ ᱟᱨᱠᱤ ᱢᱟᱱᱮ ᱚᱱᱟ ᱚᱱᱟᱛᱮ ᱠᱟᱹᱣᱰᱤ ᱠᱚᱠᱚ ᱨᱳᱡᱽᱜᱟᱨᱮᱫ ᱜᱮᱭᱟ ᱟᱫᱚ ᱟᱠᱚᱣᱟᱜ ᱫᱚ ᱞᱟᱵᱷ ᱦᱩᱭᱩᱜ ᱠᱟᱱ ᱜᱮ ᱨᱮᱦᱚᱸ ᱱᱟᱱᱟᱜ ᱟᱫᱚ ᱡᱟᱦᱟᱸᱭ ᱠᱚᱵᱚᱱ ᱦᱟᱛᱟᱣᱮᱫᱟ ᱦᱟᱸᱜ ᱦᱮᱸ ᱥᱮ ᱡᱟᱦᱟᱸᱭ ᱴᱷᱮᱱᱮ ᱟᱠᱷᱨᱤᱧᱟ ᱩᱱᱤ ᱦᱚᱲᱜᱮ ᱦᱟᱛᱟᱣ ᱠᱟᱛᱮᱫ ᱚᱱᱟ ᱵᱚᱱ ᱡᱚᱢᱫᱟ ᱢᱟᱱᱮ ᱚᱱᱟ ᱫᱚ ᱟᱵᱚᱣᱟᱜ ᱦᱚᱲᱢᱚ ᱨᱮᱫᱚ ᱟᱹᱰᱤ ᱵᱟᱹᱲᱤᱡ ᱚᱨᱥᱚᱝ ᱱᱟᱦᱟᱜ ᱢᱤᱫᱴᱮᱱ ᱦᱤᱡᱩᱜᱼᱟ ᱦᱮᱸᱥᱮ
ᱦᱮᱸ ᱟᱫᱚ ᱱᱤᱛᱚᱜ ᱫᱚ ᱡᱟᱹᱥᱛᱤ ᱧᱮᱞᱚᱜ ᱠᱟᱱᱟ ᱡᱮ ᱦᱚᱲᱟᱜ ᱡᱮ ᱦᱚᱲᱢᱚᱨ ᱨᱮ ᱛᱤᱱᱟᱹᱜ ᱠᱷᱚᱛᱤ ᱦᱩᱭᱩᱜᱼᱟ ᱚᱱᱟ ᱠᱚ ᱡᱚᱢ ᱠᱟᱛ ᱛᱚ ᱚᱱᱟ ᱠᱚᱫᱚ ᱦᱚᱲ ᱫᱚ ᱵᱟᱝᱠᱚ ᱵᱷᱟᱵᱟᱭᱮᱫᱟ᱾ ᱩᱝᱠᱩ ᱫᱚ ᱩᱝᱠᱩᱣᱟᱜ ᱢᱚᱱᱮ ᱨᱮᱫᱚ ᱢᱤᱫᱴᱟᱱ ᱜᱮ ᱢᱮᱱᱟᱜᱼᱟ ᱡᱮ ᱪᱮᱫ ᱞᱮᱠᱟᱨᱮ ᱡᱟᱹᱥᱛᱤ ᱠᱟᱹᱣᱰᱤ ᱟᱨᱡᱟᱣ ᱦᱩᱭᱩᱜᱼᱟ᱾ ᱚᱱᱟᱛᱮ ᱡᱟᱦᱟᱸᱭᱟᱜ ᱮᱸᱻ ᱠᱷᱚᱛᱤ ᱦᱩᱭᱩᱜ ᱚᱱᱟ ᱩᱱᱠᱩ ᱚᱱᱟ ᱦᱚᱸᱠᱚ ᱠᱷᱚᱡᱚᱜᱼᱟ ᱟᱫᱚ ᱟᱵᱚᱜᱮ ᱚᱱᱟ ᱫᱚ ᱩᱭᱦᱟᱹᱨ ᱫᱚᱨᱠᱟᱨ ᱪᱮᱫᱟᱜ ᱥᱮ ᱟᱵᱚ ᱦᱚᱲ ᱦᱚᱯᱚᱱ ᱦᱩᱭ ᱠᱟᱛᱮ ᱥᱮ ᱟᱵᱚ ᱢᱟᱹᱱᱢᱤ ᱦᱩᱭ ᱠᱟᱛᱮ ᱢᱟᱹᱱᱢᱤᱭᱟᱜ ᱜᱮ ᱢᱟᱱᱮ ᱚᱠᱟᱞᱮᱠᱟ ᱠᱷᱟᱨᱟᱯ ᱦᱩᱭᱩᱜᱼᱟ ᱚᱱᱟ ᱥᱮ ᱵᱷᱟᱜᱤ ᱦᱩᱭᱩᱜᱼᱟ ᱚᱱᱟ ᱠᱚ ᱵᱟᱝᱵᱚᱱ ᱪᱤᱱᱛᱟᱹᱭᱮᱫᱟ ᱥᱩᱫᱷᱩ ᱠᱷᱟᱨᱟᱯ ᱫᱤᱠ ᱜᱮ ᱢᱟᱱᱮ ᱚᱠᱟᱞᱮᱠᱟ ᱠᱷᱟᱨᱟᱯ ᱡᱤᱱᱤᱥ ᱥᱮᱡ ᱜᱮᱵᱚᱱ ᱪᱟᱞᱟᱜ ᱠᱟᱱᱟ᱾
ᱦᱮᱸ ᱫᱤ ᱦᱮᱸ ᱟᱹᱰᱤ ᱡᱚᱛᱷᱟᱛ ᱠᱟᱛᱷᱟᱢ ᱞᱟᱹᱭ ᱟᱠᱟᱜᱼᱟ᱾ ᱢᱟᱱᱮ ᱢᱟᱹᱱᱢᱤ ᱦᱚᱯᱚᱱ ᱡᱮ ᱚᱠᱟ ᱡᱤᱱᱤᱥ ᱵᱟᱵᱚᱱ ᱵᱟᱲᱟᱭᱟ ᱚᱝᱠᱟᱱ ᱠᱟᱛᱷᱟ ᱫᱚ ᱦᱟᱸᱜ ᱵᱟᱝᱟ ᱚᱱᱮ ᱡᱮ ᱟᱵᱚ ᱚᱱᱟ ᱡᱤᱱᱤᱥ ᱵᱚᱱ ᱠᱚᱨᱟᱣᱮᱫ ᱠᱟᱱᱟ ᱡᱟᱦᱟᱸ ᱫᱚ ᱚᱱᱮ ᱡᱩᱫᱤ ᱦᱟᱸᱜ ᱩᱞ ᱨᱮᱱᱟᱜ ᱠᱟᱛᱷᱟ ᱜᱮᱞᱟᱝ ᱞᱟᱹᱭᱟ, ᱚᱱᱟ ᱡᱟᱦᱟᱸᱭ ᱟᱠᱷᱨᱤᱧ ᱮᱫᱟ ᱩᱱᱤ ᱦᱚᱸ ᱵᱷᱟᱜᱤ ᱞᱮᱠᱟᱭ ᱵᱟᱲᱟᱭᱟ ᱱᱚᱣᱟ ᱫᱚ ᱪᱮᱫ ᱡᱤᱱᱤᱥ ᱠᱟᱱᱟ ᱦᱮᱸᱥᱮ? ᱮᱹᱻ ᱡᱮᱢᱚᱱ ᱚᱱᱟ ᱫᱚ ᱡᱮᱢᱚᱱ ᱚᱱᱮ ᱡᱮᱢᱚᱱ ᱵᱚᱱ ᱞᱟᱹᱭᱟ ᱩᱝᱠᱩ ᱯᱳᱞᱴᱨᱤ ᱡᱤᱞ ᱞᱮᱠᱟ, ᱯᱳᱞᱴᱨᱤ ᱩᱝᱠᱩ ᱵᱚᱭᱞᱟᱨ ᱠᱚ ᱡᱮᱢᱚᱱ ᱜᱨᱳᱛᱷ ᱤᱧᱡᱮᱠᱥᱮᱱ ᱮᱢ ᱠᱟᱛᱮ ᱠᱤᱪᱷᱩ ᱫᱤᱱ ᱨᱮᱜᱮ ᱠᱚ ᱦᱟᱨᱟ ᱦᱚᱪᱚᱭᱮᱫ ᱠᱚᱣᱟ ᱟᱻ ᱚᱱᱮ ᱚᱱ ᱚᱝᱠᱟ ᱜᱮ ᱦᱟᱸᱜ, ᱮᱸ ᱱᱚᱣᱟ ᱦᱚᱸ ᱚᱝᱠᱟ ᱜᱮ ᱦᱚᱭᱛᱳ ᱚᱝᱠᱟᱱᱟᱜ ᱢᱤᱼᱢᱤᱫᱴᱟᱝ ᱥᱟᱨᱵᱷᱤᱥ ᱠᱚᱠᱚ ᱮᱢᱟᱜ ᱠᱟᱱᱟ᱾ ᱟᱫᱚ ᱢᱟᱱᱮ ᱮᱸᱻ ᱚᱱᱟ ᱠᱟᱹᱴᱤᱡ ᱫᱟᱨᱮ ᱨᱮᱜᱮ ᱟᱭᱢᱟ ᱞᱮᱠᱟᱱᱟᱜ ᱟᱭᱢᱟ ᱜᱟᱱ ᱡᱚ ᱜᱚᱫᱚᱜ ᱠᱟᱱᱟ, ᱟᱹᱰᱤ ᱥᱟᱸᱜᱮ ᱡᱚᱜ ᱠᱟᱱᱟ᱾ ᱚᱱᱮ ᱚᱝᱠᱟ ᱢᱟᱱᱮ ᱡᱷᱚᱛᱚ ᱦᱚᱲ ᱜᱮᱵᱚᱱ ᱵᱟᱲᱟᱭᱟ ᱡᱮ ᱱᱚᱣᱟ ᱡᱚᱢ ᱠᱟᱛᱮ ᱤᱧ ᱟ ᱡᱟᱸᱦᱟᱱᱟᱜ ᱟᱡᱟᱨ ᱨᱮᱜᱮ ᱦᱟᱸᱜ ᱤᱧ ᱯᱟᱲᱟᱣ ᱫᱟᱲᱮᱭᱟᱜᱼᱟ᱾ ᱛᱚᱵᱩ ᱨᱮᱦᱚᱸ ᱱᱟᱦᱟᱜ ᱚᱱᱟ ᱠᱚᱫᱚ ᱵᱟᱝ ᱪᱤᱱᱛᱟᱹ ᱠᱟᱛᱮ ᱚᱱᱟ ᱠᱚᱵᱚᱱ ᱡᱚᱢᱮᱫ ᱠᱟᱱ ᱜᱮᱭᱟ ᱱᱤᱛ
ᱦᱮᱸ ᱟᱨᱦᱚᱸ ᱱᱚᱝ ᱱᱚᱝᱠᱟ ᱦᱚᱸ ᱧᱮᱞᱚᱜ ᱠᱟᱱᱟ ᱚᱱᱮ ᱡᱮ ᱵᱤᱞᱤ, ᱥᱤᱢ ᱵᱤᱞᱤ ᱠᱚ ᱢᱮᱱᱟᱜᱼᱟ ᱥᱮ, ᱟᱫᱚ ᱚᱱᱟ ᱦᱚᱸ ᱧᱮᱞᱚᱜ ᱠᱟᱱᱟ ᱚᱱᱟ ᱦᱚᱸ ᱢᱤᱫᱴᱟᱱ ᱟᱸᱻ ᱠᱤᱛᱨᱤᱢ ᱵᱷᱟᱵᱛᱮ ᱚᱠᱟᱞᱮᱠᱟ ᱠᱚ ᱵᱮᱱᱟᱣᱮᱫᱟ, ᱥᱮ ᱪᱮᱫᱞᱮᱠᱟ ᱢᱮᱱᱠᱷᱟᱱ ᱱᱤᱛᱚᱜ ᱧᱮᱞᱚᱜ ᱠᱟᱱᱟ ᱡᱮ ᱚᱱᱠᱟ ᱦᱚᱸ ᱟᱭᱢᱟ ᱚᱱᱠᱟ ᱢᱟᱱᱮ ᱵᱤᱞᱤ ᱞᱮᱠᱟᱜᱮ ᱧᱮᱞᱚᱜᱼᱟ ᱾ ᱢᱮᱱᱠᱷᱟᱱ ᱚᱱᱟ ᱫᱚ ᱵᱤᱞᱤ ᱫᱚ ᱵᱟᱝ ᱠᱟᱱᱟ᱾ ᱚᱱᱠᱟᱱᱟᱜ ᱠᱚ ᱛᱮᱭᱟᱨ ᱠᱮᱫᱟ ᱡᱟᱦᱟᱸ ᱫᱚ ᱢᱟᱱ ᱚᱱᱟ ᱡᱚᱢᱟᱛᱮ ᱟᱭᱢᱟ ᱨᱚᱠᱚᱢ ᱮᱸᱻ ᱨᱳᱜᱽ ᱟᱡᱟᱨ ᱠᱚ ᱦᱩᱭᱩᱜ ᱠᱟᱱ ᱛᱟᱠᱚᱣᱟ᱾
ᱡᱟᱦᱟᱸ ᱫᱚ ᱥᱳᱥᱟᱞ ᱢᱤᱰᱤᱭᱟ ᱛᱟᱞᱟ ᱛᱮᱦᱚᱸ ᱧᱮᱞᱚᱜ ᱠᱟᱱᱟ᱾